ᱦᱮᱞᱳ᱾
ᱦᱩᱸ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱛᱟᱞᱦᱮ ᱱᱤᱭᱟᱹ ᱱᱟᱢᱵᱟᱨ ᱛᱮᱫᱚ ᱤᱧ ᱜᱮᱢ ᱵᱩᱦᱱᱤᱭᱟᱣᱟᱫᱤᱧᱟ?
ᱟᱢᱜᱤᱧ ᱵᱩᱦᱱᱤᱭᱟᱜ ᱢᱮᱭᱟ᱾
ᱤᱭᱟᱹ ᱰᱟᱹᱜ ᱪᱮᱬᱮᱢ ᱧᱮᱞ ᱠᱟᱫ ᱠᱚᱣᱟ ᱰᱟᱹᱜ ᱪᱮᱬᱮ ᱢᱤᱫᱴᱮᱱ ᱫᱟᱬᱟ ᱵᱟᱲᱟᱭ ᱠᱟᱱᱟ ᱵᱩᱡᱫᱟᱢ᱾
ᱦᱮᱸ ᱩᱱᱠᱩ ᱦᱮᱸᱫᱮ ᱦᱮᱸᱫᱮ ᱚᱱᱟ ᱤᱭᱟᱹ ᱴᱷᱮᱡ ᱦᱮᱸ ᱚᱱᱟ ᱤᱭᱟᱹ ᱴᱷᱮᱡ ᱮᱠᱴᱩ ᱯᱳᱲ ᱯᱳᱲ ᱛᱟᱸᱦᱮᱱ ᱛᱟᱠᱚᱣᱟ ᱚᱱᱟ ᱦᱚᱴᱚᱜ ᱞᱟᱛᱟᱨ ᱥᱮᱫ ᱨᱮ? ᱮᱠᱷᱚᱱ ᱟᱯᱮ ᱟᱯᱮ ᱠᱚᱨᱮᱱ ᱠᱚᱲᱟ ᱠᱚᱫᱚ ᱦᱟᱸᱜ ᱵᱟᱹᱱᱩᱜ ᱠᱟᱜ ᱠᱚᱣᱟ ᱜᱩᱰᱩ ᱥᱮᱸᱫᱽᱨᱟ ᱠᱚᱦᱚ ᱵᱟ ᱵᱟᱯᱮ ᱪᱟᱞᱟᱣ ᱵᱟᱲᱟᱜᱼᱟ ᱥᱩᱠᱨᱤ ᱪᱷᱟᱲᱟ
ᱥᱩᱠᱨᱤ ᱫᱚ ᱪᱮᱞᱮ ᱪᱟᱞᱟᱜᱼᱟ ᱜᱩᱰᱩ ᱫᱚ ᱠᱷᱩᱵ ᱠᱚᱢ᱾
ᱜᱩᱰᱩ ᱫᱚ ᱪᱮᱫ ᱞᱮᱠᱟᱟᱱ ᱠᱚᱠᱚ ᱪᱟᱞᱟᱜᱼᱟ ᱩᱱᱠᱩ ᱟᱛᱳ ᱠᱚᱨᱮᱱ ᱠᱚ ᱡᱩᱱᱤᱭᱟᱨ ᱠᱚᱲᱟ ᱠᱚ ᱱᱝᱠᱟᱱ ᱠᱚ ᱟᱵᱚ ᱠᱚ ᱟᱵᱩ ᱠᱚ ᱞᱮᱠᱟᱱ ᱠᱚ ᱟᱵᱚ ᱠᱷᱚᱡ ᱮᱠᱴᱩ ᱡᱩᱱᱤᱭᱟᱨ ᱱᱮᱜᱼᱮ ᱠᱚ ᱦᱟᱨᱟ ᱜᱚᱫᱚᱜ ᱠᱟᱱᱟ ᱚᱱᱮ ᱚᱱᱠᱟᱱ ᱠᱚ ᱪᱟᱞᱟᱜᱼᱟ᱾
ᱠᱚᱲᱟ ᱠᱚ ᱵᱟᱹᱨᱩᱰᱟᱝ ᱥᱟᱵ ᱯᱚᱨᱚ ᱠᱚ ᱪᱟᱞᱟᱜ ᱠᱟᱱᱟ ᱵᱟᱹᱨᱩᱰᱟᱝ ᱥᱟᱵ᱾
ᱧᱤᱫᱟᱹ ᱵᱮᱲᱟ?
ᱦᱮᱸ ᱫᱟᱞ
ᱟᱨ ᱱᱤᱭᱟᱹ ᱱᱟᱢᱵᱟᱨ ᱫᱚ ᱮᱠᱪᱩᱭᱮᱞᱤ ᱚᱠᱚᱭᱟᱜ ᱠᱟᱱᱟ ᱱᱤᱭᱟᱹ ᱱᱟᱢᱵᱟᱨ?
ᱱᱚᱣᱟ ᱫᱚ ᱤᱧᱟᱹᱜ ᱠᱟᱱᱟ᱾
ᱦᱮᱸ ᱚᱱᱟ ᱟᱢᱟᱜ ᱢᱟ ᱟᱢᱟᱜ ᱢᱟ ᱚᱱᱟ ᱢᱟᱧ ᱵᱩᱡᱮᱫ ᱜᱮ, ᱟᱫᱚ ᱧᱩᱛᱩᱢ ᱫᱚ?
ᱧᱩᱛᱩᱢ ᱫᱚ ᱚᱸᱰᱮ ᱫᱚ ᱞᱟᱜᱟᱣ ᱦᱩᱭ ᱠᱟᱱᱟ ᱚᱱᱟᱴᱟᱜ ᱫᱚ᱾
ᱦᱚᱸᱜ-ᱚᱭ ᱡᱟᱦᱟᱸ ᱧᱩᱛᱩᱢ ᱨᱟᱠᱟᱵ ᱠᱟᱱ ᱚᱱᱟ ᱫᱚᱢ ᱞᱟᱜᱟᱣ ᱠᱟᱫᱼᱟ?
ᱦᱮᱸ ᱞᱟᱜᱟᱣ ᱟᱠᱟᱫᱤᱧ ᱱᱚᱣᱟᱜᱮ᱾
ᱦᱩᱸ᱾
ᱵᱟᱠᱤ ᱠᱚ ᱡᱚᱢ ᱚᱠᱟᱨᱮᱢ ᱪᱟᱞᱟᱜ ᱠᱟᱱᱟ ᱢᱳᱢᱳ ᱡᱚᱢ ᱪᱟᱞᱟᱜ ᱠᱟᱱᱟ ᱥᱮ ᱵᱟᱝ?
ᱵᱟᱜ ᱢᱳᱢᱳ ᱡᱚᱢ ᱠᱚ ᱟᱹᱰᱤ ᱫᱤᱱ ᱪᱟᱞᱟᱣ ᱵᱟᱝ ᱦᱩᱭ ᱠᱟᱱᱟ, ᱜᱟᱹᱰᱤ ᱠᱚᱢ ᱤᱫᱤᱠᱟᱫᱟ ᱛᱚ ᱛᱟᱦᱚᱞᱮ ᱪᱮᱫ ᱛᱮᱢ ᱪᱟᱞᱟᱜᱼᱟ ᱢᱳᱢᱳ ᱡᱚᱢ᱾
ᱤᱥᱠᱩᱴᱤ ᱢᱮᱱᱟᱜᱼᱟ, ᱟᱵᱟᱨ ᱜᱟᱹᱰᱤ
ᱦᱩᱹᱜ ᱩᱱᱤ ᱪᱟᱹᱞᱩ ᱫᱟᱲᱮᱭᱟᱜ ᱛᱟᱢ, ᱩᱱᱤ ᱫᱚ ᱮᱥᱠᱟᱨ ᱫᱚ ᱴᱷᱤᱠ ᱜᱮ ᱪᱟᱹᱞᱩ ᱫᱟᱲᱮᱭᱟᱜᱼᱟ ᱰᱚᱵᱚᱞ ᱫᱮᱡ ᱞᱮᱱᱠᱷᱟᱡ ᱜᱮ ᱥᱚᱢᱚᱥᱥᱟ ᱴᱟᱣᱩᱱ ᱠᱚᱨᱮ ᱫᱚ᱾ ᱟᱧᱞᱳᱜ ᱡᱳᱨ ᱢᱚᱨᱛᱮᱧ ᱪᱟᱞ ᱦᱚᱪᱚ ᱠᱟᱫᱮᱭᱟ ᱤᱭᱟᱹ ᱵᱟᱹᱧ ᱱᱟᱴᱚᱠ ᱤᱭᱟᱹᱧ ᱮᱠᱫᱚᱢ ᱜᱷᱟᱹᱴᱤ ᱨᱮᱞᱤᱧ ᱦᱮᱡ ᱟᱠᱟᱱᱟ
ᱦᱩᱸ
ᱛᱟᱦᱚᱞᱮ ᱚᱸᱱᱰᱮ ᱤᱭᱟᱹ ᱞᱤᱧ ᱢᱟᱹᱨ ᱠᱮᱫᱟ ᱚᱱᱟ ᱥᱩᱛᱤ ᱢᱟᱛᱟ ᱵᱷᱟᱱᱰᱟᱨ ᱨᱮ,
ᱵᱟᱵᱟᱦ ᱡᱚᱢ ᱦᱚᱪᱚ ᱠᱮᱫᱮᱭᱟᱢ?
ᱟᱡ ᱮ ᱡᱚᱢ ᱦᱚᱪᱚ ᱠᱤᱫᱤᱧᱟ, ᱢᱮᱛᱟᱭ ᱠᱟᱹᱱᱟᱹᱧ ᱟᱢᱟᱜ ᱠᱟᱹᱢᱤᱧ ᱤᱫᱤ ᱟᱠᱟᱫ ᱢᱮᱛᱟᱢ ᱠᱟᱱᱟᱧ ᱠᱟᱹᱢᱤᱧ ᱠᱚᱨᱟᱣ ᱠᱟᱜ ᱛᱟᱢᱟ ᱵᱟᱢ ᱡᱚᱢ ᱦᱚᱪᱚᱧᱟ?
ᱵᱟᱢ ᱞᱟᱹᱭ ᱱᱚ ᱱᱩ ᱵᱷᱟᱜᱤ ᱪᱮᱫ ᱵᱤᱱ ᱡᱚᱢ ᱠᱮᱫᱟ ᱚᱰᱮ?
ᱚᱸᱰᱮ ᱢᱤᱫ ᱯᱞᱮᱴ ᱠᱟᱛᱮᱜ ᱫᱳᱭ ᱞᱤᱧ ᱢᱟᱹᱨ ᱠᱮᱫᱟ,
ᱦᱩᱸ
ᱤᱧ ᱫᱚ ᱢᱤᱥᱴᱤᱧ ᱢᱟᱹᱨ ᱠᱮᱫᱟ ᱟᱨ ᱪᱮᱫ ᱪᱚᱝ ᱢᱤᱫᱴᱟᱝ ᱞᱤᱝ ᱢᱟᱹᱨ ᱠᱮᱫᱟ᱾ ᱟᱫᱚ ᱩᱱᱤ ᱫᱚ ᱫᱟᱠᱟ ᱡᱚᱢ ᱠᱟᱛᱮ ᱪᱟᱞᱟᱣ ᱠᱟᱱ ᱛᱟᱦᱮᱱᱟ ᱛᱟᱦᱚᱞᱮ ᱤᱧ ᱜᱮ ᱨᱮᱜᱮᱡ ᱤᱧ ᱠᱟᱱᱟ ᱛᱚ ᱤᱧ ᱜᱮ ᱢᱮᱛᱟᱧ ᱠᱟᱱᱟ ᱟᱢᱜᱮ ᱡᱚᱢ ᱢᱮ ᱤᱧ ᱫᱩᱧ ᱡᱚᱢ ᱠᱟᱫᱟ᱾ ᱛᱟᱦᱚᱞᱮ ᱚᱸᱱᱰᱮ ᱚᱸᱱᱰᱮ ᱢᱤᱛᱟᱹᱧ ᱠᱟᱱᱟ ᱚᱸᱰᱮ ᱢᱤᱛᱟᱹᱧ ᱤᱧ ᱠᱟᱱᱟ ᱵᱳᱭ ᱤᱢᱟᱧ ᱢᱮ ᱪᱮᱫ ᱠᱚ ᱢᱮᱱᱟᱜ ᱛᱟᱢᱟ ᱵᱳᱭ ᱠᱚᱧ ᱮᱢᱟᱫᱮᱭᱟ ᱟᱫᱚᱭ ᱢᱤᱛᱟᱹ ᱠᱟᱱᱟ ᱪᱟᱹᱞᱩᱭ ᱢᱮ ᱪᱚ᱾ ᱟᱫᱚᱧ ᱢᱮᱛᱟᱭ ᱠᱟᱱᱟ ᱤᱧ ᱫᱚ ᱵᱟᱹᱧ ᱪᱟᱹᱞᱩᱭᱟ ᱜᱚᱴᱟᱧ ᱪᱟᱹᱞ ᱟᱹᱜᱩ ᱟᱠᱟᱫᱟ ᱟᱫᱚ ᱢᱮᱛᱟᱭ ᱠᱟᱱᱟ ᱵᱟᱝ ᱱᱟᱥᱮᱱᱟᱜ ᱪᱟᱹᱞᱩ ᱢᱮ ᱦᱚᱲ ᱠᱚ ᱜᱟᱹᱡᱤ ᱠᱚ ᱠᱚᱭᱚᱜ ᱵᱟᱲᱟ ᱞᱮᱱᱠᱷᱟᱱᱮᱧ ᱱᱟᱯᱟᱭ ᱜᱮ ᱢᱮᱛᱟᱭ ᱠᱟᱱᱟ ᱤᱧᱫᱚ ᱵᱟᱹᱧ ᱪᱟᱹᱞᱩᱭᱟ ᱫᱩᱲᱩᱵ ᱛᱤᱨ ᱠᱟᱹᱱᱟᱹᱧ ᱫᱚᱠᱟᱱ ᱨᱮ ᱮᱱ ᱪᱟᱹᱞᱩᱭ ᱢᱮ ᱚᱱᱟ ᱡᱚᱨᱢᱚᱨ ᱪᱟᱹᱞᱩᱦᱚᱪᱚ ᱠᱮᱫᱮᱭᱟᱹᱧ᱾
ᱟᱨ ᱪᱮᱫ ᱠᱚ ᱢᱮᱱᱟ ᱢᱤᱦᱤᱫᱟᱱᱟ ᱵᱟᱢ ᱡᱚᱢ ᱞᱮᱫᱟ ᱢᱤᱦᱤᱫᱟᱱᱟ᱾
ᱢᱤᱦᱤᱫᱟᱱᱟ ᱫᱚ ᱦᱟᱱᱮ ᱟᱥᱟᱢ ᱵᱚᱨᱫᱷᱚᱢᱟᱱ ᱵᱟᱞᱤᱧ ᱪᱟᱞᱟᱣ ᱞᱮᱱᱟ ᱛᱚᱠᱷᱚᱱᱼᱼ ᱯᱮᱠᱮᱴ ᱢᱤᱦᱤᱫᱟᱱᱟ ᱠᱤᱨᱤᱧ ᱟᱹᱫᱤᱧ ᱛᱟᱦᱮᱱᱟ᱾
ᱦᱮᱸ
ᱟᱫᱚ ᱚᱱᱟ ᱛᱮᱜᱮ ᱚᱱᱟᱜᱤᱧ ᱡᱚᱢ ᱠᱮᱫ ᱛᱮ ᱚᱱᱟ ᱞᱟᱦᱟ ᱯᱚᱨᱮᱨ ᱫᱤᱱ ᱜᱮᱛᱚᱞᱤᱧ ᱦᱮᱡ ᱠᱟᱱᱟ ᱚᱱᱟ ᱢᱤᱫ ᱫᱤᱱ ᱯᱚᱨ ᱜᱮᱛᱚᱞᱤᱧ ᱪᱟᱞᱟᱣ ᱞᱮᱱᱟ᱾ ᱛᱟᱦᱚᱞᱮ ᱵᱟᱹᱧ ᱦᱟᱛᱟᱣ ᱞᱮᱫᱟ ᱢᱮᱱᱫᱚᱼᱼ ᱢᱮᱱᱫᱟ ᱱᱚᱸᱰᱮ ᱦᱚ ᱢᱤᱦᱤᱫᱟᱱᱟ ᱧᱟᱢᱚᱜ -ᱟ ᱟᱫ ᱢᱮᱛᱟᱭ ᱠᱟᱱᱟ ᱦᱮᱸ ᱱᱚᱰᱮᱱᱟᱜ ᱫᱚ ᱵᱚᱨᱫᱷᱚᱢᱟᱱ ᱞᱮᱠᱟᱱᱟᱜ ᱫᱚ ᱡᱟᱹᱱᱤᱡ ᱵᱟᱝ ᱥᱤᱵᱤᱞᱚᱜ ᱚᱸᱱᱰᱮ ᱫᱚ᱾ ᱠᱷᱟᱴᱤ ᱜᱮᱭᱟ ᱞᱟᱹᱭ ᱫᱟᱧ ᱤᱧ ᱫᱚ ᱤᱧᱦᱚ ᱡᱚᱢ ᱫᱚ ᱵᱟᱹᱧ ᱡᱚᱢ ᱠᱮᱫᱟ ᱚᱸᱰᱮ ᱫᱚ ᱢᱮᱱᱫᱟ ᱥᱤᱧ ᱢᱮᱱᱫᱟ ᱥᱤᱧ ᱪᱷᱟᱹᱨᱛᱩᱨ ᱠᱮᱫ ᱛᱤᱧᱟᱹᱧ ᱜᱟᱹᱰᱤ ᱢᱟᱹᱰᱤ᱾
ᱩᱞᱴᱟᱹ ᱠᱮᱫᱟᱭ ᱥᱮ?
ᱩᱞᱴᱟᱹ ᱫᱚ ᱵᱟᱝ ᱱᱟᱥᱮ ᱱᱟᱥᱮ ᱥᱠᱨᱤᱯ ᱠᱟᱱᱟ ᱱᱟᱥᱮᱱᱟᱜ ᱯᱩᱨᱟᱹ ᱦᱚᱞᱟ ᱥᱮ ᱢᱟᱫᱷᱮᱨ ᱦᱤᱞᱳᱜᱼᱼ ᱡᱚᱛᱚᱱ ᱡᱚᱛᱚ ᱦᱚᱲ ᱠᱚ ᱩᱞᱴᱟᱹᱣ ᱠᱮᱫ ᱛᱤᱧᱟᱹ ᱤᱧ ᱤᱧ ᱫᱤᱫᱤ ᱤᱧ ᱵᱟ ᱡᱷᱚᱛᱚ᱾
ᱟᱨ ᱤᱥᱠᱩᱴᱤ ᱫᱚ ᱪᱮᱫᱟᱜ ᱥᱮ ᱩᱞᱴᱟᱹ ᱞᱮᱱᱠᱷᱟᱱ ᱱᱟᱥᱮᱱᱟᱜ ᱛᱮᱜᱮ ᱥᱠᱮᱡᱚᱜᱼᱟ ᱟᱫᱚ᱾ ᱤᱥᱠᱩᱴᱤ ᱛᱚ ᱦᱮᱸ ᱜᱟᱹᱰᱤ ᱛᱟᱨ ᱢᱟᱱᱮᱼᱼ ᱦᱟᱱᱛᱮ ᱱᱟᱛᱮ ᱜᱳᱴᱟ ᱤᱭᱟᱹ ᱵᱩᱰᱤ ᱢᱮᱱᱟᱜ ᱟᱥᱮ
ᱦᱩᱸ ᱻ
ᱚᱱᱟᱜᱮ᱾
ᱥᱠᱩᱴᱤ ᱫᱚ ᱤᱭᱟᱹ ᱠᱚᱫᱚ ᱤᱭᱟᱹ ᱪᱤᱠᱟ ᱠᱚᱫᱚ ᱤᱭᱟᱹ ᱫᱚ ᱤᱭᱟᱹ ᱜᱮᱭᱟ ᱟᱫᱚ ᱥᱟᱵ ᱠᱟᱜ ᱢᱮ ᱚᱱᱟᱼᱼ ᱢᱚᱱᱟ ᱢᱚᱴᱚᱨ ᱥᱟᱭᱠᱮᱞ ᱛᱮ ᱥᱟᱵ ᱠᱚᱟᱜ ᱚᱱ ᱚᱱᱟ ᱥᱩᱱᱩᱢ ᱴᱟᱝᱠᱤ ᱞᱟᱛᱟᱨ ᱴᱷᱮᱱ ᱡᱟᱦᱟᱸ ᱚᱱᱟ ᱡᱮ ᱯᱷᱟᱸᱭᱵᱟᱨ ᱨᱮᱱᱟᱜ ᱛᱟᱦᱮᱱ ᱩᱱᱤ ᱚᱱᱟ ᱠᱚᱨᱮ ᱛᱟᱠᱤᱡᱚᱜᱼᱟ᱾ ᱱᱤᱭᱟᱹ ᱫᱚ ᱛᱟᱹᱠᱤᱡᱚᱜ ᱠᱷᱟᱡ ᱯᱩᱨᱟᱹ ᱦᱟᱱᱟ ᱢᱟᱰᱜᱟᱨ ᱨᱮᱱᱟᱜ ᱥᱟᱭᱤᱰ ᱨᱮ ᱛᱟᱦᱮᱸ ᱛᱟᱦᱮᱱ ᱴᱷᱮᱥᱟ ᱤᱭᱟᱹ ᱠᱚ ᱚᱱᱟᱛᱮ ᱮᱠᱮᱵᱟᱨᱮ ᱯᱩᱨᱟᱹ ᱦᱩᱸᱼᱼ
ᱵᱟᱭ ᱤᱭᱟᱹ ᱤᱥᱠᱩᱴᱤ ᱨᱮᱱᱟᱜ ᱦᱚᱸ ᱱᱮᱛᱟᱨ ᱫᱚ ᱥᱟᱭᱤᱰ ᱠᱚᱨᱮ ᱜᱟᱲ ᱠᱚ ᱵᱮᱱᱟᱣ ᱟᱨᱠᱤ᱾
ᱦᱩᱸ ᱦᱩᱸ ᱚᱱᱟ ᱫᱚᱠᱚ ᱵᱮᱱᱟᱣ ᱠᱟᱱ ᱜᱤᱭᱟ᱾
ᱚᱱᱟ ᱜᱟᱲᱮᱢ ᱞᱟᱜᱟᱣ ᱪᱩᱣᱟᱜ ᱠᱤᱪᱷᱩ ᱫᱚ ᱥᱮᱯᱴᱤ ᱥᱮᱯᱴᱤ ᱠᱟᱱ ᱜᱮᱭᱟ᱾ ᱟᱨ ᱜᱟᱲᱟ ᱞᱟᱜᱟᱣ ᱪᱩ ᱦᱚᱸ ᱛᱟᱢᱟᱱᱮ ᱡᱚᱠᱷᱚᱱ ᱮᱢ ᱥᱟᱨᱵᱷᱤᱥᱤᱝ ᱵᱟᱢ ᱠᱚᱨᱟᱣᱟ᱾
ᱦᱩᱸ ᱦᱩᱸ
ᱫᱚᱢᱮ ᱚᱥᱩᱵᱤᱫᱟ ᱫᱚᱠᱷᱚᱡ᱾
ᱦᱚᱞᱟ ᱫᱚ ᱚᱠᱟ ᱠᱚᱨᱮᱢ ᱪᱟᱞᱟᱣ ᱞᱮᱱᱟ?
ᱦᱚᱞᱟ ᱠᱟ ᱵᱟᱝ ᱪᱟᱞᱟ ᱦᱳᱭ ᱠᱟᱱᱟ ᱦᱚᱞᱟ ᱫᱚ᱾ ᱛᱤᱨᱤᱥᱮ ᱡᱩᱱ ᱢᱟᱱᱟᱣ ᱫᱚ ᱵᱟᱝ ᱦᱩᱭ ᱠᱟᱱᱟ ᱱᱮᱭ ᱱᱤᱭᱟᱹ ᱵᱚᱪᱷᱚᱨ ᱫᱚ ᱪᱟᱞᱟᱣ ᱵᱟᱝ ᱦᱩᱭ ᱠᱟᱱᱟ
ᱟᱵᱚ ᱚᱱᱟ ᱠᱚᱨᱮ ᱫᱚ ᱛᱷᱟᱞᱮ ᱚᱠᱟ ᱠᱚᱨᱮ ᱵᱟᱝ ᱤᱭᱟᱹ ᱞᱟᱦᱟ ᱛᱮᱫᱚᱼᱼ ᱟᱵᱚ ᱚᱱᱟ ᱠᱚᱨᱮ ᱛᱤᱨᱤᱥᱟ ᱡᱩᱱ ᱠᱚᱨᱮ ᱤᱭᱟᱹ ᱠᱚ ᱵᱟᱝ ᱦᱩᱭ ᱵᱟᱲᱟᱜ ᱠᱟᱱᱟ ᱚᱨᱠᱮᱥᱴᱟᱨ ᱠᱚ?
ᱚᱨᱠᱮᱥᱴᱨᱟ ᱫᱚ ᱵᱟᱝ ᱟᱵᱚᱥᱼᱼ ᱥᱮᱱ ᱫᱚ ᱵᱟᱝ ᱦᱩᱭ ᱵᱟᱲᱟᱜ ᱠᱟᱱᱟ ᱟᱵᱚ ᱥᱮᱱ ᱫᱚ ᱵᱷᱟᱜᱤ ᱤᱭᱟᱹ ᱟᱢᱰᱟᱝᱜᱟ ᱨᱮ ᱦᱩᱭᱩᱜ ᱠᱟᱱ ᱛᱟᱦᱮᱱᱟ ᱞᱟᱦᱟ ᱛᱮ ᱫᱚ᱾
ᱦᱩᱸ
ᱚᱸᱰᱮ ᱦᱩᱭᱩᱜ ᱠᱟᱱ ᱛᱟᱦᱮᱸᱱᱟ ᱱᱮᱥ ᱫᱚ ᱟᱢᱰᱟᱸᱜᱟ ᱨᱮ ᱦᱩᱭᱮᱱ ᱪᱚ ᱵᱟᱝ ᱪᱚ ᱦᱳᱭᱛᱳ ᱤᱭᱟᱹ ᱥᱤᱫᱩ ᱠᱟᱱᱩ ᱢᱩᱨᱛᱤ ᱫᱚ ᱢᱮᱱᱟᱜ ᱠᱤᱱᱟ ᱛᱚ ᱚᱸᱰᱮ ᱫᱚ᱾
ᱦᱮᱸ ᱚᱱᱮ ᱚᱸᱰᱮ ᱢᱮᱱᱟᱜ ᱠᱤᱱᱟ ᱦᱮ᱾
ᱟᱵᱚ ᱫᱚ ᱵᱩᱡᱽ ᱢᱮ ᱜᱚᱴᱟ ᱵᱚ ᱥᱤᱫᱩ ᱠᱟᱹᱱᱩ ᱡᱟᱦᱟᱸ ᱫᱚ ᱞᱟᱹᱲᱦᱟᱹᱭ ᱦᱩᱭᱱᱮ ᱚᱱᱟ ᱠᱚᱨᱮᱵᱚᱱ ᱫᱟᱲᱟ ᱠᱟᱫᱟ ᱦᱮᱸ
ᱦᱮᱸ ᱟᱵᱚ ᱫᱚ ᱟᱹᱰᱤ ᱵᱤᱥᱟᱞ ᱵᱚᱱ ᱠᱟᱹᱢᱤ ᱠᱟᱫᱟ᱾
ᱟᱨ ᱫᱟᱨᱮ ᱫᱟᱨᱮ ᱡᱟᱦᱟᱸᱭ ᱥᱤᱫᱩ ᱠᱟᱹᱱᱩ ᱡᱮᱴᱩᱠᱩ ᱠᱚ ᱛᱚᱞ ᱞᱮᱫ ᱠᱤᱱᱟ ᱡᱟᱦᱟᱸᱴᱮᱱ ᱚᱸᱰᱮ᱾
ᱦᱩᱸ
ᱚᱸᱰᱮ ᱦᱚ ᱵᱚᱱ ᱧᱮᱞ ᱠᱮᱫᱟ᱾
ᱦᱩᱸ᱾
ᱚᱲᱟᱜ ᱵᱟᱹᱧ ᱰᱤᱸᱰᱟᱹ ᱵᱟᱹᱧ ᱧᱮᱞ ᱠᱮᱫᱟ᱾ ᱚᱠᱚᱭ ᱵᱚᱝᱥᱚᱫᱷᱚᱨ ᱚᱲᱟᱜ ᱠᱚ ᱞᱟᱹᱭᱟ ᱡᱮ
ᱦᱩᱸ
ᱮᱠᱷᱚᱱᱳ ᱛᱟᱨᱯᱚᱨ, ᱨᱚᱜᱷᱩᱱᱟᱛᱷ ᱢᱩᱨᱢᱩ ᱯᱚᱱᱰᱤᱛ ᱨᱚᱜᱷᱩᱱᱟᱛᱷ ᱢᱩᱨᱢᱩᱣᱟᱜ ᱚᱲᱟᱜ ᱜᱮ ᱧᱮᱞᱚᱜ ᱵᱚᱱ ᱛᱤᱥ ᱵᱚᱱ ᱪᱟᱞᱟᱜ-ᱟ?
ᱦᱮᱸ ᱩᱱᱤᱭᱟᱜ ᱚᱲᱟᱜ ᱜᱮ ᱚᱝᱠᱟ ᱫᱚ ᱧᱮᱞ ᱵᱟᱝ ᱦᱩᱭ ᱠᱟᱱᱟ ᱛᱟᱨᱯᱚᱨ ᱟᱨᱚ ᱡᱟᱦᱟᱸ ᱛᱤᱱᱟᱹᱜ ᱢᱮᱱᱟᱜ ᱠᱚᱣᱟ ᱥᱟᱹᱫᱷᱩ ᱨᱟᱢᱪᱟᱸᱫᱽ ᱢᱩᱨᱢᱩ ᱟᱥᱚᱞ ᱡᱟᱭᱜᱟ ᱛᱮ ᱢᱟᱱᱮ ᱧᱮᱞ ᱦᱩᱭ ᱠᱟᱱᱟ ᱢᱟᱱᱮ
ᱵᱟ ᱟᱥᱚᱞ ᱟᱵᱚᱣᱟᱜ ᱟᱵᱚ ᱡᱟᱦᱟᱸ ᱡᱮᱠᱳᱱᱳ ᱡᱟᱦᱟᱸ ᱯᱷᱤᱞᱣᱟᱹᱨ ᱡᱟᱦᱟᱸ ᱵᱚᱱ ᱠᱚᱨᱟᱣ ᱠᱟᱫᱟ ᱥᱮ ᱦᱮᱸ᱾ ᱛᱚ, ᱡᱮᱴᱩᱠᱩ ᱡᱟᱭᱜᱟ ᱵᱚᱱ ᱫᱟᱬᱟᱣ ᱠᱟᱫᱟ ᱵᱷᱟᱜᱤ ᱜᱮ ᱡᱟᱭᱜᱟ ᱵᱚᱱ ᱫᱟᱬᱟᱣ ᱠᱟᱫᱟ᱾ ᱛᱟᱨᱢᱟᱱᱮ ᱡᱟᱦᱟᱸ ᱦᱩᱞ ᱨᱮᱭᱟᱜ ᱡᱟᱦᱟᱸ ᱡᱟᱦᱟᱸ ᱠᱚᱨᱮ ᱦᱩᱭ ᱞᱮᱱᱟ ᱦᱩᱞ, ᱦᱩ ᱪᱮᱫ ᱠᱚ ᱢᱮᱱᱟ ᱥᱟᱶᱛᱟᱞ ᱦᱩᱞ ᱦᱮᱸ
ᱦᱩᱸ
ᱯᱩᱨᱟᱹᱴᱟ ᱜᱮᱵᱚᱱ ᱫᱟᱬᱟᱣ ᱠᱟᱫᱟ᱾
ᱦᱩᱸ᱾
ᱮᱠᱢᱟᱛᱨᱚ ᱚᱱᱟ ᱯᱟᱠᱩᱲ ᱥᱟᱭᱤᱰ ᱛᱮ ᱵᱟᱵᱩᱱ ᱪᱟᱞᱟᱣ ᱵᱟᱵᱩᱱ ᱥᱚᱢᱚᱭ ᱵᱟᱝ ᱛᱟᱦᱮᱸ ᱠᱟᱱᱛᱮ᱾
ᱦᱩᱸ, ᱥᱚᱢᱚᱭ ᱜᱮ ᱵᱟᱝ ᱛᱟᱦᱮᱸᱠᱟᱱᱟ᱾ ᱦᱮᱸ
ᱡᱚᱛᱚ ᱠᱷᱚᱱ ᱦᱟᱸᱰᱮ ᱥᱮᱢ ᱯᱟᱨᱜᱟᱱᱟ ᱴᱷᱮᱱᱟᱜ ᱚᱱᱟ ᱥᱮᱢ ᱯᱟᱨᱜᱟᱱᱟ ᱴᱷᱮᱱᱟᱜ ᱡᱟᱦᱟᱸᱴᱟᱜ ᱢᱮᱱᱟᱜ-ᱟ ᱚᱱᱟ ᱨᱮᱱᱟᱜ ᱯᱚᱨᱤᱵᱮᱥ ᱦᱚᱸ ᱵᱷᱟᱜᱤ ᱛᱟᱦᱮᱸ ᱠᱟᱱᱟ ᱫᱟᱨᱮ ᱠᱚ ᱦᱮᱸ᱾ ᱪᱮᱜ ᱫᱟᱨᱮ ᱛᱟᱦᱮᱸ ᱠᱟᱱᱟ ᱞᱟᱹᱭ ᱢᱮ ᱥᱮ ᱚᱱᱟ ᱫᱟᱹᱭ
ᱛᱚ, ᱟᱹᱛᱳ ᱨᱮᱱᱟᱜ ᱚᱱᱮ ᱟᱹᱛᱳ ᱦᱚᱸ ᱟᱹᱰᱤ ᱢᱚᱡᱽ ᱡᱟᱭᱜᱟᱨᱮ ᱛᱟᱦᱮᱸ ᱠᱟᱱᱟ ᱟᱫ ᱛᱚ, ᱚᱱᱟ ᱚᱲᱟᱜ ᱠᱚ ᱚᱲᱟᱜ ᱚᱲᱟᱜ ᱯᱟᱨᱜᱟᱱᱟ ᱠᱩᱞᱦᱤ ᱞᱮᱠᱟ ᱚᱱᱟ ᱠᱚ ᱤᱭᱟᱹ ᱠᱚ ᱟᱹᱰᱤ ᱢᱚᱡᱽ ᱟᱹᱰᱤ ᱢᱚᱸᱡᱽ ᱛᱟᱦᱮᱸ ᱠᱟᱱᱟ᱾
ᱵᱩᱡ ᱫᱟᱢ
ᱚᱸᱰᱮ ᱜᱮᱛᱚ ᱟᱨ ᱟᱥᱚᱞᱮ ᱴᱟᱭᱤᱢ ᱫᱚ ᱟᱨᱚ ᱞᱚᱥᱮᱱ ᱛᱟᱵᱚᱱᱟ᱾
ᱦᱩᱸ, ᱚᱱᱮ ᱡᱟᱦᱟᱸ ᱡᱟᱦᱟᱸᱴᱟᱜ ᱤᱝᱨᱮᱹᱡᱽ ᱚᱲᱟᱜ ᱡᱟᱦᱟᱸᱴᱷᱮᱱ ᱵᱟᱝ ᱛᱟᱦᱮᱸ ᱠᱟᱱᱟ ᱦᱮᱸ ᱮᱠᱷᱚᱱᱚ ᱢᱮᱱᱟᱜ ᱜᱮᱭᱟ ᱵᱩᱡᱷᱟᱹᱣ᱾
ᱦᱮᱸ ᱦᱮᱸ ᱚᱱᱮ ᱟᱵᱚ ᱯᱷᱳᱴᱳ ᱵᱟᱲᱟᱭᱮᱱ ᱵᱚᱱ ᱚᱱᱮ ᱜᱩᱦᱟ ᱞᱮᱠᱟ᱾
ᱦᱮᱸ ᱜᱩᱦᱟᱹ ᱞᱮᱠᱟ ᱨᱟᱹᱯᱩᱫ ᱨᱟᱹᱯᱩᱫ ᱚᱲᱟᱜ ᱫᱚ ᱵᱷᱤᱛᱤᱨ ᱨᱮ᱾ ᱚᱱᱟ ᱠᱚ ᱚᱲᱟᱜ ᱫᱚ ᱠᱤᱱᱛᱩ ᱚᱱᱟ ᱠᱚᱫᱚ ᱚᱲᱟᱜ ᱫᱚ ᱵᱤᱨᱟᱴ ᱮᱠᱥᱚᱭ ᱚᱲᱟᱜ ᱠᱟᱱᱟ ᱚᱱᱟ ᱠᱚᱫᱚ ᱠᱤᱱᱛᱩ᱾
ᱛᱤᱥᱟᱜ ᱵᱮᱱᱟᱣ ᱚᱲᱟᱜ ᱫᱚ ᱚᱱᱟ ᱨᱮᱱᱟᱜ ᱤᱭᱟᱹ ᱜᱮ ᱟᱞᱟᱫᱟ ᱛᱟᱦᱮᱸ ᱠᱟᱱᱟ᱾
ᱥᱤᱢᱮᱱᱴ ᱫᱚ ᱵᱟᱝ ᱠᱟᱱᱟ ᱠᱤᱱᱛᱩ᱾
ᱵᱟᱝ ᱵᱟᱝ᱾
ᱚᱱᱟᱫᱚ ᱦᱟᱥᱟ ᱢᱤᱫᱴᱮᱱ ᱵᱟᱝ ᱢᱮᱱᱟᱜ-ᱟ᱾
ᱦᱮᱸ᱾
ᱢᱤᱫᱴᱮᱱ ᱟᱞᱮ ᱡᱮᱢᱚᱱ ᱟᱞᱮ ᱢᱤᱫᱴᱮᱱ ᱡᱟᱦᱟᱸ ᱯᱳᱭᱞᱳ ᱵᱷᱟᱹᱴᱤ ᱵᱟᱢ ᱪᱟᱞᱟᱜ-ᱟ? ᱡᱚᱡᱚᱢ ᱛᱤ ᱱᱟᱠᱷᱟ ᱵᱟᱹᱫᱽ ᱵᱟᱝ ᱢᱮᱱᱟᱜ-ᱟ ᱢᱤᱫᱴᱮᱱ ᱵᱟᱹᱫᱽ ᱠᱷᱮᱛ? ᱵᱟᱹᱛ ᱢᱤᱫᱴᱟᱝ ᱦᱟ ᱢᱮᱱᱟᱜ-ᱟ ᱡᱟᱦᱟᱸ ᱚᱱᱟ ᱜᱟᱨᱟ ᱦᱟᱥᱟ ᱠᱚ ᱢᱮᱱᱟᱜ-ᱟ᱾ ᱚᱱᱟ ᱦᱟᱥᱟ ᱫᱚ ᱵᱟᱝ ᱚᱱᱟᱛᱮ ᱦᱮᱸ᱾ ᱜᱟᱨᱟ ᱫᱤᱭᱮ ᱡᱩᱫᱤᱢ ᱚᱲᱟᱜᱟ ᱥᱮ ᱮᱛᱚ ᱥᱩᱱᱫᱚᱨ ᱪᱤᱴᱟ ᱵᱟᱝᱻ ᱮᱠᱫᱚᱢ ᱥᱤᱢᱤᱴ ᱦᱮᱸ᱾
ᱜᱤᱛᱤᱞ ᱫᱚ ᱵᱤᱥᱟᱞ ᱞᱟᱵᱷ ᱤᱭᱟᱹ ᱠᱷᱚᱱ ᱫᱚ ᱥᱤᱢᱤᱴ ᱠᱷᱚᱱ ᱫᱚ᱾
ᱦᱮᱸ ᱠᱤᱱᱛᱩ ᱯᱞᱟᱥᱴᱟᱨ ᱠᱟᱜ ᱛᱮ᱾
ᱦᱮᱸ, ᱟᱫᱚ, ᱟᱫᱚ ᱪᱮᱫ ᱜᱟᱨᱟ ᱜᱤᱛᱤᱞ ᱫᱚ ᱪᱮᱫ ᱚᱱᱮ ᱤᱭᱟᱹ ᱫᱟᱜ-ᱮ ᱧᱟᱢ ᱞᱮᱠᱟᱱᱡ ᱫᱟᱜ ᱨᱮᱱᱟᱜ ᱯᱮᱥᱟᱨ ᱛᱮ ᱚᱱᱟ ᱠᱷᱚᱡᱚᱜ-ᱟ᱾
ᱵᱟᱝ ᱟᱢ ᱫᱚ ᱜᱟᱨᱟ ᱫᱤᱭᱮᱢ ᱜᱟᱨᱟ ᱜᱟᱛᱷᱱᱤ ᱠᱮᱫᱟᱢ ᱛᱚ? ᱟᱨᱮᱢ ᱯᱞᱟᱥᱴᱟᱨ ᱠᱟᱫᱟ ᱵᱟᱝ, ᱱᱟᱥᱮ ᱦᱚᱸ ᱵᱟᱢ ᱵᱩᱡᱽ ᱫᱟᱲᱮᱭᱟᱜ-ᱟ ᱪᱮᱫ ᱮᱢ
ᱵᱟᱝ ᱵᱟᱝ ᱚᱱᱟ ᱫᱚ ᱪᱮᱠᱟ ᱚᱠᱚᱭᱟᱜ ᱦᱚᱸ ᱠᱷᱟᱡ ᱚᱠᱚᱭ ᱦᱚᱸ ᱵᱟᱠᱚ ᱵᱩᱡᱽ ᱫᱟᱲᱮᱭᱟᱜ-ᱟ᱾ ᱜᱟᱨᱟ ᱜᱟᱹᱛᱷᱱᱤ ᱨᱮᱱᱟᱜ ᱤᱭᱟᱹ ᱜᱮ ᱟᱞᱟᱫᱟ᱾ ᱟᱢ ᱡᱚᱠᱷᱚᱱ ᱧᱮᱞ ᱢᱮ ᱞᱟᱦᱟᱛᱮ ᱟᱵᱚ ᱡᱚᱠᱷᱚᱱ ᱫᱚᱞᱟᱱ ᱚᱲᱟᱜ ᱠᱚ ᱞᱟᱦᱟᱛᱮ᱾ ᱠᱚ ᱵᱮᱱᱟᱣᱮᱫ ᱛᱟᱸᱦᱮᱱᱟ ᱢᱟᱱᱮ ᱞᱟᱛᱟᱨ ᱨᱮ ᱡᱟᱦᱟᱸ ᱡᱟᱢᱤᱱ ᱞᱟᱛ ᱞᱟᱛᱟᱨ ᱨᱮᱫᱚ ᱚᱸᱰᱮ ᱫᱚ ᱥᱟᱵ ᱠᱟᱜ ᱢᱮ ᱚᱸᱰᱮ ᱠᱷᱚᱠ ᱫᱚ ᱤᱴᱟᱹ ᱫᱚ ᱵᱟᱠᱚ ᱵᱮᱱᱟᱣᱮᱫ ᱛᱟᱸᱦᱮᱱᱟ ᱥᱮ ᱚᱸᱰᱮ ᱫᱚ ᱚᱱᱟ ᱞᱟᱴᱩ ᱞᱟᱴᱩ ᱵᱚᱞᱞᱰᱟᱨ ᱫᱷᱤᱨᱤ ᱠᱚ ᱢᱮᱱᱟᱜ ᱠᱟᱱ ᱛᱟᱦᱮᱱᱟ ᱞᱟᱛᱟᱨ ᱩᱛᱩᱨ ᱨᱮ ᱡᱟᱦᱟᱸᱴᱷᱮᱡ ᱠᱷᱚᱱ ᱢᱟᱱᱮ ᱵᱷᱤᱛ ᱠᱚ ᱨᱟᱠᱟᱵ ᱮᱜ ᱾
ᱦᱮᱸ ᱵᱷᱤᱛ ᱛᱚ
ᱦᱮᱸ ᱚᱸᱰᱮ ᱠᱷᱚᱱ ᱛᱟᱦᱞᱮ ᱚᱸᱰᱮ ᱫᱚ ᱤᱭᱟᱹ ᱠᱚ ᱮᱢᱟᱜ ᱠᱟᱱ ᱛᱟᱦᱮᱱᱟ ᱛᱚ ᱚᱱᱟ ᱞᱟᱹᱴᱩ ᱞᱟᱹᱴᱩ ᱫᱷᱤᱨᱤ ᱟᱨ ᱚᱱᱟᱼᱼ ᱜᱟᱨᱟ ᱟᱨ ᱚᱱᱟ ᱫᱷᱤᱨᱤ ᱟᱨ ᱜᱟᱨᱟ
ᱟᱨ ᱟᱢ ᱫᱚ ᱟᱢᱟᱜ ᱟᱢ ᱡᱫᱤ ᱚᱱᱟ ᱡᱫᱤ ᱞᱴᱩ ᱞᱟᱹᱴᱩ ᱜᱚᱞᱟᱨ ᱚᱱᱟ ᱡᱫᱤᱢ ᱡᱫᱤ ᱥᱤᱢᱴ ᱮᱢ ᱢᱟᱟᱜ ᱠᱷᱟᱭ ᱛᱚ ᱟᱢ ᱫᱚᱼᱼ ᱠᱚᱭᱮᱠ ᱦᱟᱡᱟᱨ ᱴᱟᱠᱟ ᱫᱚ ᱚᱸᱰᱮ ᱜᱮ ᱫᱚ ᱪᱟᱞᱟᱜ ᱛᱟᱢᱟ?
ᱦᱮᱸ ᱱᱚᱰᱮ ᱱᱚᱰᱮᱢ ᱵᱩᱡᱽ ᱮᱫᱟ ᱪᱮᱫ ᱪ ᱵᱟᱝ ᱫᱚᱠᱚ ᱵᱮᱱᱟᱣᱮᱫ᱾ ᱪᱟᱨ ᱪᱟᱠᱟ ᱠᱟᱛᱮᱜ ᱢᱤᱫᱴᱟᱝ ᱜᱟᱹᱰᱤ ᱤᱭᱟᱹ ᱦᱮᱡ ᱮᱱᱟ ᱥᱩᱠᱨᱤ ᱜᱟᱹᱰᱤ ᱞᱮᱠᱟᱱᱟᱜ᱾ ᱟᱪᱪᱷ ᱠᱚ ᱵᱟᱝ ᱫᱚ ᱤᱭᱟᱹ ᱠᱚ ᱫᱚᱢᱮ ᱚᱱᱟ ᱯᱮᱱᱰᱮᱞ ᱞᱮᱠᱟ ᱵᱮᱱᱟᱣ ᱞᱮᱠᱟ ᱚᱱᱟ ᱢᱟᱟᱜ ᱫᱟᱜ ᱠᱚ ᱫᱚᱢᱮ ᱠᱚ ᱟᱹᱜᱩ ᱠᱮᱫᱟ᱾ ᱪᱮᱫ ᱪᱠᱚ ᱵᱮᱱᱟᱣᱟ? ᱩᱱᱟᱹᱜ ᱥᱤᱛᱩᱝ ᱨᱮ
ᱥᱤᱛᱩᱝ ᱛᱚ ᱱᱮᱛᱟᱨ ᱧᱮᱞᱚᱜᱼᱟ ᱛᱤᱦᱧ ᱟᱥᱟᱲ ᱵᱚᱸᱜᱟ ᱦᱩᱭᱱᱟ ᱛᱳᱢᱟᱨ ᱥᱩᱨᱳ ᱫᱤᱱ ᱦᱩᱭᱱᱟ
ᱦᱩᱸᱢ
ᱛᱷᱟᱦᱮ ᱵᱩᱡ ᱮᱚᱱ ᱠᱳ ᱪᱟᱥ ᱨᱮᱭᱟᱜ ᱠᱱᱳ ᱦᱣᱟ ᱜᱮᱭᱟ᱾
ᱦᱮᱸ ᱮᱠᱷᱚᱱ ᱫᱚ ᱮᱠᱷᱚᱱ ᱫᱚ ᱮᱠᱷᱚᱱ ᱫᱚ ᱦᱩᱲᱩ ᱠᱚ ᱨᱚᱦᱚᱭ ᱛᱛᱚ ᱵᱷᱟᱫᱚᱨ ᱵᱚᱸᱜᱟ᱾
ᱵᱷᱟᱫᱨ ᱵᱚᱸᱜᱟ ᱯᱚᱱᱨᱚᱭ ᱟᱜᱚᱥᱴ ᱯᱚᱨ,
ᱦᱮᱸ᱾
ᱚᱱᱟ ᱵᱚᱨᱥᱟ ᱨᱮᱭᱟᱜ ᱡᱟᱦᱟᱸ ᱚᱱᱟ ᱢᱤᱫᱴᱮᱱ ᱡᱟᱦᱟᱸ ᱰᱤᱭᱩᱨᱮᱥᱚᱱ ᱚᱱᱟ ᱠᱚᱢ ᱪᱟᱵᱟᱜ ᱠᱟᱱᱟ᱾
ᱦᱮᱸ ᱞᱟᱦᱟᱛᱮ ᱞᱟᱦᱟᱮᱫᱚ ᱪᱮᱫᱮᱠᱟ ᱛᱟᱦᱮᱸ ᱠᱟᱱᱟ ᱞᱟᱦᱟ ᱛᱮᱦᱚᱸ ᱟᱵᱚ ᱠᱚᱦ ᱠᱟᱹᱴᱤᱡ ᱥᱚᱢᱚᱭ ᱫᱚ ᱮᱴᱩᱷᱟᱹᱜ ᱠᱟᱱ ᱛᱟᱦᱮᱱᱟ᱾ ᱟᱥᱟᱲ ᱵᱚᱸᱜᱟ ᱫᱟᱜ ᱢᱟᱱᱮ? ᱦᱚ ᱦᱩᱲ ᱨᱚᱦᱚᱭ ᱵᱟᱠᱚ ᱫᱷᱩᱲᱟᱹᱜ ᱠᱟᱱ ᱛᱟᱦᱮᱸᱫ ᱱᱤᱛᱚᱜ ᱫᱚ ᱢᱟᱱᱮ ᱵᱟᱹᱭᱦᱟᱹᱲ ᱨᱮᱫᱚ ᱫᱚᱢᱮ ᱦᱚᱲ᱾
ᱦᱮᱸ ᱛᱟᱨᱢᱟᱱᱮ ᱠᱩᱲᱤ ᱛᱟᱹᱨᱤᱠᱷ ᱠᱷᱚᱱᱟᱜ ᱠᱚ ᱟᱨᱟᱢ ᱥᱮ ᱠᱚ ᱫᱷᱲᱟᱹᱜ ᱠᱟᱱ ᱛᱟᱦᱮᱱᱟ ᱟᱨ ᱱᱤᱛᱟᱨ ᱫᱚ ᱵᱷᱟᱫᱚᱨ ᱵᱚᱸᱜᱟ ᱵᱩᱡ ᱵᱷᱟᱫᱚᱨ ᱵᱚᱸᱜᱟ ᱜᱮ ᱵᱟᱝ?
ᱦᱮᱸ
ᱵᱷᱟᱫᱚᱨ ᱵᱚᱸᱜᱟᱠᱟ ᱳᱭ ᱫᱚᱥ ᱛᱟᱨᱤᱠᱷ ᱯᱚᱨ
ᱦᱩᱸ ᱱᱤᱛᱚᱜᱜ ᱫᱚ ᱥᱟᱵ ᱠᱟᱜ ᱢᱮ ᱠᱤᱪᱷᱩ ᱛᱚᱼᱼ ᱫᱟᱜ ᱛᱟᱦᱮᱸ ᱫᱚᱨᱠᱟᱨ ᱱᱤᱭᱟᱹᱤᱭᱟᱹ ᱠᱷᱮᱛ ᱠᱚᱨᱮ ᱦᱚᱸᱚᱸ ᱱᱤᱛᱚᱜ ᱱᱚᱸᱰᱮ ᱠᱷᱚᱱᱧ ᱠᱚᱭᱚᱜ ᱠᱟᱫᱟ ᱯᱩᱨᱟᱹ ᱯᱷᱟᱸᱠᱟ ᱜᱮ ᱧᱮᱞᱚᱜ ᱠᱟᱱᱟ ᱵᱟᱝᱢᱟ, ᱢᱤᱫᱴᱟᱝ ᱠᱷᱮᱛᱨᱮ ᱨᱮ ᱫᱟᱜ ᱢᱮᱱᱟᱜᱼᱟ ᱵᱟᱝᱢᱟᱪᱮᱫ ᱢᱮᱱᱟᱜᱼᱟ᱾
ᱦᱩᱸ ᱴ
ᱟᱢ ᱠᱟᱹᱴᱤᱡ ᱫᱚ ᱛᱤᱥᱮ ᱦᱤᱡᱩᱜ ᱟ ᱠᱟ. ᱢᱤ ᱠᱷᱟᱡ ᱫᱚ?
ᱩᱱᱤ ᱫᱩᱨᱩᱭᱟᱹ ᱦᱮᱡ ᱠᱷᱟᱡ ᱫᱩᱨᱜᱟᱹ ᱯᱩᱡᱟᱹ ᱥᱚᱢᱚᱭᱮ ᱦᱤᱡᱩᱜᱼᱟ ᱵᱟᱠᱷᱟᱱ ᱼᱼ ᱦᱮᱸ ᱤᱟ. ᱜ ᱵᱟᱯᱞᱟᱨ ᱨᱮ᱾
ᱦᱚ
ᱵᱷᱟᱜᱤ ᱜᱮ ᱢᱮᱱᱟᱭᱟ ᱮᱠᱷᱚᱱ ᱢᱚᱱᱮ ᱦᱚᱸ ᱵᱩᱡᱫᱟ?
ᱦᱮᱸ ᱟᱨ ᱤᱭᱟᱹ ᱫᱚ ᱤᱭᱟᱹ ᱫᱚ ᱚᱠᱟᱨᱮ ᱢᱮᱱᱟᱭᱟ ᱵᱮᱲᱟ?
ᱩᱱᱤ ᱚᱸᱰᱮ ᱜᱮ ᱢᱮᱱᱟ ᱤᱧ ᱵᱷᱟᱭ ᱴᱷᱮᱱ
ᱚ ᱵᱷᱟᱞᱤ ᱜᱮ ᱫᱤᱱᱠᱟᱞ ᱠᱚ ᱪᱟᱞᱩᱜ ᱠᱟᱱ ᱛᱟᱠᱚᱣᱟ ᱡᱟᱱᱤᱡ?
ᱦ ᱯᱩᱪ ᱥᱳᱞᱞᱳ ᱦᱟᱡᱟᱨ ᱠᱷᱚᱱᱟᱜ ᱟᱠᱚ ᱡᱚᱢ ᱧᱩ ᱡᱚᱛᱚ ᱯᱷᱨᱤ ᱠᱚ ᱧᱟᱢᱟ ᱦᱮᱸ ᱫᱩᱡᱮ ᱵᱷᱤᱲᱷᱤ ᱪᱩᱴᱤ ᱡᱩᱫᱤ ᱧᱩᱭᱮᱫ ᱠᱟᱱ ᱨᱮᱦᱚᱸ ᱜ ᱦᱮᱸ ᱛᱤᱱᱟᱹᱜ ᱠᱷᱚᱨᱪᱟᱜ ᱛᱟᱠᱚᱣᱟ ᱞᱟᱹᱭ ᱢᱮ ᱥᱮ ᱫᱩ ᱦᱟᱡᱟᱨ ᱴᱟᱠᱟᱧ ᱥᱟᱵ ᱠᱮᱫᱟ᱾
ᱫᱩ ᱦᱟᱡᱟᱨ ᱜᱤᱧ ᱥᱟᱵ ᱠᱮᱫᱟ ᱯᱟᱹᱣᱨᱟᱹ ᱠᱚ ᱢᱟᱹᱨ ᱠᱷᱟᱡ? ᱠᱷᱩᱵ ᱡᱳᱨ ᱵᱟᱝ ᱚᱱᱟ ᱵᱟᱝ ᱚᱱᱟ ᱠᱚᱫᱚ ᱡᱚᱛᱚ ᱠᱚ ᱧᱮ ᱧᱮᱞ ᱢᱮ, ᱢᱟᱱᱮ ᱱᱮᱥᱟ ᱡᱤᱱᱤᱥ ᱢᱟᱱᱮ ᱡᱟᱦᱟᱸ ᱠᱚᱫᱚ ᱯᱷᱟᱞᱛᱩ ᱡᱤᱱᱤᱥ ᱵᱤᱲᱤ ᱯᱟᱹᱣᱨᱟᱹ ᱚᱱᱟ ᱠᱚᱫᱚ ᱚᱱᱟ ᱠᱚ ᱢᱮᱱᱮ ᱛᱤᱱ ᱦᱟᱡᱟᱨ ᱜᱤᱧ ᱥᱟᱵ ᱠᱮᱫᱟ ᱢᱟ ᱛᱤᱱ ᱦᱟᱡᱟᱨ᱾ ᱠᱤᱝᱵᱟ ᱥᱟᱲᱮ ᱛᱤᱱ ᱦᱟᱡᱟᱨ ᱪᱟᱨ ᱦᱟᱡᱟᱨᱮᱢ ᱥᱟᱵ ᱨᱮᱦᱚᱸ ᱛᱚ ᱟᱢ ᱫᱚ ᱯᱩᱨᱟᱹ ᱵᱟᱨᱚ ᱦᱟᱡᱟᱨ ᱴᱟᱠᱟᱠᱫᱚᱢ ᱴᱷᱟᱱᱼᱼ ᱴᱷᱟᱱ ᱯᱚᱠᱮᱴ ᱨᱮ ᱛᱟᱦᱮᱱ ᱠᱟᱱ ᱛᱟᱢᱟ᱾
ᱩᱱᱠᱩ ᱫᱚ ᱡᱮ ᱤᱧ ᱵᱷᱟᱭᱟᱜ ᱫᱚ ᱯᱷᱳᱱ ᱡᱮᱢᱚᱱ ᱤᱧ ᱨᱤᱪᱟᱨᱡᱽ ᱠᱟᱜ ᱛᱟᱭᱟ ᱯᱩᱨᱟᱹ ᱪᱷᱚᱛᱨᱤᱥ ᱥᱚ ᱴᱟᱠᱟ ᱨᱮᱭᱟᱜ ᱤᱧ ᱨᱤᱪᱟᱨᱡᱽ ᱠᱟᱫ ᱛᱟᱭᱟ ᱛᱚ
ᱦᱩᱸ
ᱯᱩᱨᱟᱹ ᱟᱫᱚ ᱚᱱᱟ ᱮᱠᱫᱚᱢ ᱢᱮᱱ ᱠᱟᱫᱮᱭᱟᱹᱧ ᱚᱱᱟ ᱨᱤᱪᱟᱨᱡ ᱪᱟᱵᱟᱜ ᱡᱚᱠᱷᱚᱱ ᱩᱱ ᱥᱚᱢᱚᱭ ᱦᱤᱡᱩᱜ-ᱟ᱾ ᱚᱱᱟ ᱨᱤᱪᱟᱨᱡᱽ ᱪᱟᱵᱟᱜ-ᱟ ᱟᱨ ᱢᱤᱫ ᱢᱟᱥᱮ ᱨᱤᱪᱟᱨᱡᱽ ᱠᱟᱛᱟᱢ ᱦᱩᱭᱩᱜ-ᱟ ᱛᱟᱨᱯᱚᱨᱮᱢ ᱦᱤᱡᱩᱜ-ᱟ᱾
ᱚ
ᱤᱱᱟᱹᱠᱟᱱᱡ ᱵᱟᱨᱦᱮ ᱡᱟᱦᱟᱸᱭ ᱠᱟᱹᱢᱤ ᱠᱚ ᱯᱟᱹᱨᱠᱟᱹᱣ ᱮᱱ ᱫᱚ ᱩᱱᱠᱩ ᱫᱚ ᱴᱷᱤᱠ ᱜᱮ ᱛᱟᱠᱚᱣᱟ ᱵᱩᱡᱫᱟᱢ
ᱵᱟᱨᱮ ᱠᱚ ᱦᱮᱣᱟ ᱵᱟᱨᱦᱮ ᱨᱮ ᱥᱚᱢᱚᱭ ᱥᱚᱢᱚᱥᱟ ᱫᱚ ᱢᱤᱫᱴᱟᱝ ᱜᱮ ᱠᱟᱱᱟ ᱚᱱᱟ ᱛᱟᱦᱮᱱ
ᱛᱮᱦᱮ
ᱛᱟᱦᱮᱱ ᱟᱫᱚ ᱡᱟᱦᱟᱸᱭ ᱜᱤᱫᱽᱨᱟᱹᱭ ᱦᱮᱣᱟ ᱠᱟᱱᱟ ᱩᱱᱠᱩ ᱫᱚ ᱴᱷᱤᱠ ᱜᱮᱭᱟ ᱮᱠᱷᱟᱱ ᱟᱵᱚ ᱮᱠᱷᱮᱱ ᱱᱤᱭᱟᱹ ᱠᱚᱨᱮᱱ ᱜᱮ ᱢᱮᱱᱟᱜ ᱠᱚᱣᱟ ᱥᱮ
ᱦᱮᱸ ᱱᱚᱣᱟ ᱫᱚ ᱞᱳᱠᱟᱞᱴᱤ ᱟᱞᱮ ᱞᱳᱠᱟᱞᱴᱤ ᱠᱚᱨᱮᱱ ᱜᱮ ᱢᱮᱱᱟᱜ ᱠᱚᱣᱟ
ᱟᱨ ᱥᱤᱫᱩ ᱠᱟᱹᱱᱩ ᱵᱤᱨ ᱫᱚ ᱚᱠᱟᱨ ᱢᱮᱱᱟᱜᱱᱟ ᱜᱟᱹᱤᱫᱷᱟᱹ ᱨᱮᱱ
ᱩᱱᱠᱤᱱ ᱫᱚ ᱚᱠᱟᱭ ᱠᱚ ᱪᱚ ᱢᱮᱱᱟᱜ ᱠᱤᱱᱟ ᱩᱱᱠᱤᱱ ᱫᱚ ᱠᱚᱱᱴᱟᱠ ᱜᱮ ᱥᱟᱞᱟᱜ ᱵᱟᱹᱱᱩᱜ-ᱟ ᱛᱚ ᱟᱫᱚ ᱦᱟ ᱴᱟᱜ ᱡᱟᱦᱟᱸ ᱫᱟᱫᱟᱜᱤᱨᱤ ᱯᱨᱳᱜᱨᱟᱢ ᱦᱩᱭᱩᱜ-ᱟ ᱚᱸᱰᱮ ᱦᱚᱸ ᱚᱠᱟᱨ ᱜᱨᱩᱯ ᱨᱮ ᱮᱰ ᱢᱮᱱᱟᱜ ᱠᱤᱱ ᱪᱚ ᱵᱟᱝ ᱪᱚ ᱵᱟᱝ ᱵᱟᱹᱱᱩᱜ ᱠᱤᱱᱟ ᱟᱪᱮ ᱪᱮᱫ ᱢᱮᱱᱟᱠᱤᱱᱟ ᱪᱚᱝ ᱵᱟᱹᱧ ᱞᱚᱠᱷᱚ ᱠᱟᱫᱟᱧ ᱚᱱᱟᱫᱚ
ᱛᱚ ᱠᱷᱮᱞᱫᱚ ᱠᱤᱱ ᱠᱷᱮᱞ ᱵᱟᱲᱟᱭ ᱠᱟᱱᱟ ᱥᱮ ᱵᱟᱝ ᱢᱮᱱᱟᱜ ᱠᱤᱱ ᱠᱷᱟᱱ ᱚᱲᱟᱜ ᱨᱮ ᱡᱟᱹᱱᱤᱡ ᱢᱮᱱᱟᱜ
ᱦᱮᱸ ᱢᱮᱱᱟᱜ ᱠᱤᱱᱟ ᱠᱷᱮᱞᱳᱜ ᱟᱠᱤᱱ ᱠᱷᱮᱞ ᱜᱤᱫᱽᱨᱟᱹ ᱠᱟᱱᱟ ᱠᱤᱱ ᱟᱵᱟᱨ ᱠᱷᱮᱞ ᱜᱤᱫᱽᱨᱟᱹ ᱫᱚ ᱵᱟᱨ ᱚᱲᱟᱜ ᱨᱮ ᱡᱩᱫᱤᱢ ᱛᱟᱦᱮᱱᱟ ᱵᱟᱝᱠᱤᱱ ᱠᱷᱮᱞᱳᱜ ᱟᱠᱤᱱ ᱟᱵᱟᱨ
ᱦᱟᱸ
ᱥᱚᱢᱚᱭ ᱛᱟ ᱢᱳᱴ ᱨᱮ ᱠᱟᱹᱢᱤ ᱠᱟᱱ ᱛᱟᱦᱮᱱᱟ ᱠᱤᱱ ᱪᱤᱠᱟᱹᱭᱮᱱ ᱪᱚ ᱠᱤᱱ ᱠᱤ ᱵᱟᱹᱜᱤ
ᱥᱚᱢᱚᱭ ᱛᱮ ᱢᱳᱴ ᱮᱠᱷᱚᱱ ᱚᱸᱰᱮ ᱵᱷᱟᱞᱮ ᱤᱥᱠᱩᱞ ᱢᱮᱱᱟᱜ-ᱟ᱾
ᱦᱮᱸ ᱥᱳᱢᱚᱭ ᱛᱮ ᱢᱚᱴ ᱫᱚ ᱤᱥᱠᱩᱞ ᱫᱚ ᱵᱷᱟᱜᱮ ᱜᱮᱭᱟ
ᱤᱧ ᱱᱚᱸᱰᱮ ᱠᱷᱚᱡ ᱡᱮ ᱥᱮᱛᱟᱜ ᱚᱸᱰᱮ ᱫᱟᱹᱲ ᱤᱧ ᱪᱟᱞᱟᱜ ᱠᱟᱱᱟ ᱠᱟᱱᱟ ᱥᱮ ᱚᱱᱛᱮ ᱠᱷᱚᱱ ᱤᱧ ᱧᱮᱞ ᱮᱫᱟ ᱱᱚᱛᱮ ᱠᱷᱚᱱᱟᱜ ᱵᱟᱸᱠᱩᱲᱟ ᱥᱮᱫ ᱠᱷᱚᱱᱟᱜ ᱜᱟᱹᱰᱤ ᱦᱤᱡᱩᱜ ᱠᱟᱱᱟ ᱱᱚᱜᱼ ᱚᱱᱟ ᱠᱚᱨᱮ ᱠᱚ ᱛᱤᱜᱩᱭᱮᱫ ᱠᱚᱣᱟ ᱟᱨ ᱜᱤᱫᱽᱨᱟᱹ ᱡᱚᱛᱚ ᱠᱚ ᱤᱫᱤᱭᱟᱹ ᱠᱚ ᱥᱚᱢᱚᱭ ᱧᱮᱞᱚᱜ ᱠᱟᱱᱟ ᱠᱚᱱᱵᱷᱮᱱᱴ ᱮᱥᱠᱩᱞ ᱦᱮᱸ
ᱢᱤᱫᱴᱤᱡ ᱱᱚᱣᱟ ᱠᱚᱨᱮ ᱰᱤᱥᱤᱯᱞᱤᱱ ᱢᱤᱫᱴᱮᱱ ᱢᱮᱱᱟᱜ-ᱟ ᱠᱚᱱᱵᱷᱮᱱᱴ ᱤᱥᱠᱩᱞ ᱨᱮᱫᱚ ᱵᱩᱡ ᱫᱟᱢ
ᱦᱩᱸ᱾
ᱤᱧ ᱠᱚᱞᱟᱢ ᱠᱟᱱᱤᱧ ᱦᱟᱜ ᱵᱩᱡᱽ ᱫᱟᱢ
ᱦᱮᱸ ᱢᱟ ᱤᱭᱟᱹ ᱚᱱᱩᱯᱚᱱᱪᱟᱥ ᱢᱟ ᱦᱩᱭ ᱢᱟ ᱦᱩᱭᱮᱱ᱾ ᱦᱟᱱᱟ ᱛᱟᱦᱚᱞᱮ ᱢᱚᱝᱜᱚᱞ ᱴᱚᱝᱜᱚᱞ ᱠᱚᱫᱚ ᱯᱩᱨᱟᱹᱣ ᱠᱟᱱ ᱛᱟᱠᱚᱣᱟ?
ᱵᱟᱹᱧ ᱠᱚᱞ ᱟᱫᱤᱧ ᱛᱟᱦᱮᱱᱟ ᱠᱷᱟᱱᱮᱜ ᱞᱟᱦᱟ᱾
ᱦᱮᱸ ᱢᱟ ᱠᱟᱴᱟᱣ ᱠᱟᱛᱮᱫ ᱠᱚᱞ ᱢᱮ ᱢᱟ
ᱦᱩᱸ